ᱦᱮᱞᱳ
ᱦᱟᱸ ᱦᱮᱞᱳ
ᱦᱳᱭ ᱜᱚᱝᱠᱮ ᱡᱚᱦᱟᱨ ᱜᱮ᱾ ᱦᱩᱸ
ᱛᱟᱯᱚᱨᱮ ᱪᱮᱜ ᱞᱮᱠᱟ ᱱᱟᱯᱟᱭ ᱵᱟᱲᱟ ᱜᱮ? ᱦᱩᱸ ᱪᱮᱜ ᱵᱤᱱ ᱪᱤᱠᱟᱹᱭᱫᱟ ᱛᱟᱦᱞᱮ ᱱᱤᱛ ᱫᱚ?
ᱮᱸ ᱱᱤᱛᱚᱜ ᱦᱚᱸᱜᱚᱭ ᱡᱚᱢ ᱵᱟᱲᱟ ᱦᱩᱭᱱᱟ, ᱛᱟᱯᱚᱨᱮ ᱦᱚᱸᱜᱚᱭ ᱫᱩᱲᱩᱵ ᱵᱟᱲᱟ ᱦᱩᱭ ᱠᱟᱱᱟ ᱟᱨᱠᱤ᱾
ᱦᱳᱭ
ᱟᱢ ᱫᱚ ᱪᱮᱜ ᱠᱚᱢ ᱪᱤᱠᱟᱹ ᱵᱟᱲᱟᱭᱫᱟ?
ᱩᱸ ᱱᱤᱛ ᱫᱚ ᱚᱝᱠᱟᱜᱮ ᱟᱹᱵᱤᱱ ᱵᱤᱱ ᱞᱟᱹᱭ ᱠᱮᱜ ᱞᱮᱠᱟ ᱡᱚᱢ ᱵᱟᱲᱟ ᱦᱩᱭᱱᱟ, ᱟ ᱡᱚᱴᱟᱣ ᱠᱚ ᱱᱚᱸᱰᱮ ᱢᱮᱱᱟᱜ ᱠᱚᱣᱟ ᱢᱤᱫᱴᱷᱮᱡ ᱟᱫᱚ ᱛᱟᱦᱞᱮ ᱩᱝᱠᱩ ᱥᱟᱶᱛᱮ ᱱᱚᱸᱰᱮ ᱫᱩᱲᱩᱵ ᱵᱟᱲᱟ ᱦᱩᱭ ᱠᱟᱱᱟ᱾ ᱢᱤᱫᱴᱤᱡ ᱦᱳᱭ ᱱᱤᱛᱚᱜ ᱢᱟ ᱥᱤᱛᱩᱝ ᱵᱩᱡᱩᱜ ᱠᱟᱱᱟ ᱟᱞᱮᱥᱮᱜ ᱢᱟ ᱫᱟᱜ ᱠᱚ ᱵᱟᱹᱱᱩᱜᱼᱟ ᱛᱟᱦᱞᱮ ᱫᱟᱨᱮ ᱩᱢᱩᱞ ᱠᱚᱨᱮ ᱜᱮ ᱫᱩᱲᱩᱲ ᱵᱟᱲᱟ ᱦᱩᱭ ᱚᱝᱠᱟ ᱜᱮ᱾
ᱦᱩᱸ ᱱᱚᱝᱠᱟ ᱜᱮ ᱟᱞᱤᱧ ᱦᱚᱸ᱾ ᱦᱮᱸ ᱱᱚᱝᱠᱟ ᱨᱤᱢᱤᱞ ᱵᱟᱲᱟ ᱠᱮᱫᱟᱭ ᱱᱚᱛᱮ ᱢᱟ ᱠᱟᱹᱡ ᱟᱨᱚ ᱨᱤᱢᱤᱞ ᱦᱚᱸ ᱚᱠᱟ ᱥᱮᱱ ᱛᱟᱨ ᱯᱟᱨᱚᱢ ᱪᱟᱞᱟᱭᱮᱱ᱾
ᱦᱩᱸ ᱦᱩᱸ ᱟᱨ ᱟᱞᱮᱥᱮᱜ ᱡᱩᱫᱤ ᱫᱟᱜ ᱠᱟᱛᱷᱟ ᱵᱮᱱ ᱞᱟᱹᱭ ᱠᱷᱟᱡ ᱢᱟ ᱟᱞᱮᱥᱮᱫ ᱢᱟᱱᱮ ᱴᱳᱴᱟᱞᱤ ᱮᱸ ᱯᱚᱱᱮᱨᱚ ᱵᱟᱨᱚ ᱫᱤᱱ ᱢᱟᱱᱮ ᱮᱠᱮᱵᱟᱨ ᱴᱳᱴᱟᱞᱤ ᱵᱚᱱᱛᱷ᱾
ᱚ ᱟᱰᱤ ᱫᱤᱱ
ᱯᱩᱡᱟᱹ ᱦᱩᱭᱱᱟ᱾
ᱦᱩᱸ ᱦᱩᱸ ᱟᱨ ᱟᱯᱲᱮ ᱢᱟᱦᱟᱜ ᱚᱝᱠᱟ ᱡᱚᱵ ᱥᱮ ᱡᱟᱦᱟᱱᱟᱜ ᱠᱚ ᱚᱝᱠᱟᱱᱤᱡ ᱤᱭᱟᱹ ᱦᱚᱸ ᱵᱟᱝ ᱠᱟᱱᱟ ᱵᱚᱱ ᱟᱯᱲᱮ ᱢᱟ ᱠᱟᱹᱢᱤ ᱡᱚᱝ ᱦᱚᱲ ᱠᱟᱱᱟ ᱵᱚᱱ ᱛᱟᱦᱞᱮ ᱠᱷᱟᱱ ᱫᱚ ᱮ ᱪᱟᱥᱵᱟᱥ ᱠᱚ ᱦᱩᱭᱩᱜᱼᱟ ᱪᱟᱥᱵᱥ ᱵᱟᱠᱷᱨᱟ ᱦᱩᱲᱩ ᱠᱚᱦᱚᱸ ᱪᱟᱨᱟ ᱜᱤᱰᱤ ᱦᱩᱭ ᱠᱟᱱᱟ ᱢᱮᱱᱠᱷᱟᱱ ᱚᱱᱟ ᱦᱚᱸ ᱚᱱᱟ ᱠᱚᱦᱚᱸ ᱴᱷᱤᱠ ᱴᱷᱟᱠ ᱵᱟᱭ ᱚᱢᱚᱱ ᱫᱟᱲᱮᱭᱟᱜ ᱠᱟᱱᱟᱭ ᱫᱟᱜ ᱵᱟᱝ ᱛᱮ᱾
ᱦᱩᱸ ᱚᱵᱚᱥᱥᱚᱭ ᱚᱵᱚᱥᱥᱚᱭ ᱦᱮᱸ ᱱᱚᱝᱠᱟ ᱜᱮ᱾
ᱠᱚ ᱪᱟᱥ ᱵᱟᱠᱷᱨᱟ ᱫᱤᱭᱮ ᱦᱩᱲᱩ ᱠᱚ ᱪᱟᱥ ᱵᱟᱠᱷᱨᱟ ᱡᱮ ᱱᱚᱛᱮ ᱨᱮ ᱡᱟᱦᱱᱟᱜ ᱥᱮᱞᱚ ᱢᱮᱞᱚ ᱥᱮ ᱥᱳᱞᱟᱨ ᱠᱚᱨᱮ ᱫᱤᱭᱮ ᱫᱟᱜ ᱩᱰᱩᱠᱚᱜᱼᱟ, ᱚᱝᱠᱟᱱᱟᱜ ᱵᱮᱵᱚᱥᱛᱷᱟ ᱵᱟᱹᱱᱩᱜᱼᱟ ᱪᱟᱥ ᱵᱟᱠᱷᱨᱟ ᱫᱚ ᱥᱩᱫᱷᱩ ᱥᱮᱨᱢᱟ ᱨᱮᱱᱟᱜ ᱫᱟᱜ ᱵᱷᱚᱨᱥᱟ ᱨᱮᱜᱮ ᱢᱮᱱᱟᱜ ᱞᱮᱭᱟ ᱱᱚᱛᱮ ᱨᱮᱱ ᱦᱚᱲ ᱫᱚ᱾
ᱦᱚᱸ ᱟᱪᱪᱷᱟ
ᱦᱩᱸ
ᱦᱩᱸ ᱛᱟᱦᱞᱮ ᱡᱮ ᱚᱝᱠᱟ ᱮᱨ ᱟᱯᱷᱚᱨ ᱠᱚᱫᱚ ᱦᱩᱭ ᱵᱟᱲᱟ ᱟᱠᱟᱱ ᱜᱮᱭᱟ?
ᱦᱩᱸ ᱦᱩᱸ ᱦᱩᱸ ᱦᱩᱭ ᱠᱟᱱᱟ᱾ ᱠᱤᱪᱷᱩ ᱫᱚ ᱫᱟᱨᱮᱭ ᱠᱟᱱᱟ ᱠᱤᱪᱷᱩ ᱫᱚ ᱟᱹᱣᱨᱤ ᱩᱰᱩᱠᱚᱜᱼᱟ ᱢᱮᱱᱠᱷᱟᱱ ᱱᱚᱣᱟ ᱩᱸ ᱫᱟᱜ ᱵᱟᱝ ᱠᱷᱟᱹᱛᱤᱨ ᱚᱱᱟ ᱥᱚᱢᱯᱩᱨᱱᱚ ᱵᱟᱝ ᱚᱰᱚᱠ ᱫᱟᱲᱮᱭᱟᱜ ᱠᱟᱱᱟᱭ᱾
ᱟᱪᱪᱷᱟ ᱟᱪᱪᱷᱟ
ᱛᱟᱦᱞᱮ ᱚᱝᱠᱟ ᱨᱚᱦᱚᱭ ᱛᱮᱫᱚ ᱥᱮ ᱛᱚᱞᱟ ᱛᱩᱫ ᱛᱮᱫᱚ ᱚᱠᱛᱚ ᱢᱟ ᱞᱟᱜᱟᱜ ᱠᱟᱱ ᱜᱮᱭᱟ ᱦᱟᱸᱜ ᱵᱟᱝ?
ᱟᱨ ᱛᱟᱦᱚᱞᱮ ᱟᱯᱮ ᱥᱮᱜ ᱪᱤᱜ ᱞᱮᱠᱟ ᱫᱟᱜ ᱡᱟᱹᱲᱤ ᱠᱩ?
ᱮᱸ ᱫᱟᱜ ᱡᱟᱹᱲᱤ ᱠᱚ ᱱᱚᱛᱮ ᱫᱚ ᱱᱚᱝᱠᱟ ᱢᱟᱱᱮ ᱢᱚᱸᱲ ᱯᱩᱱ ᱢᱚᱬᱮ ᱫᱤᱱ ᱜᱟᱱ ᱦᱩᱭᱱᱟ ᱟᱨᱠᱤ ᱫᱟᱜ ᱵᱟ ᱡᱟᱹᱲᱤ ᱠᱚ ᱵᱟᱹᱱᱩᱜᱼᱟ᱾ ᱡᱷᱟᱦᱳᱠ ᱢᱟᱡᱷᱮ ᱢᱚᱫᱽᱫᱷᱮ ᱨᱤᱢᱤᱞ ᱵᱟᱲᱟᱭ ᱫᱟᱭ ᱟᱨᱚᱸ ᱨᱤᱢᱤᱞ ᱦᱚᱸ ᱯᱟᱨᱚᱢ ᱤᱫᱤ ᱮᱫᱟᱭ ᱫᱟᱜ ᱜᱮ ᱵᱟᱭ ᱫᱟᱜᱮᱫᱟ᱾ ᱩᱸ ᱟᱫᱚ ᱟᱞᱮ ᱱᱚ ᱛᱮᱛᱷᱚ ᱦᱟᱸᱜ ᱡᱟᱭᱦᱳᱠ ᱢᱤᱴᱮᱝ ᱜᱮᱞᱮ ᱥᱩᱵᱤᱫᱟ ᱟᱠᱟᱱᱟ ᱥᱮᱞᱳ ᱠᱚ ᱢᱮᱱᱟᱜᱼᱟ ᱛᱚ᱾ ᱚᱱᱟ ᱠᱚ ᱜᱮ ᱪᱟᱥ ᱠᱚ ᱨᱟᱠᱟᱵ ᱠᱟᱱᱟ᱾ ᱩᱸ᱾
ᱤᱢᱟᱱᱮ ᱩᱸᱜ ᱡᱮ ᱧᱮᱞ ᱦᱩᱭᱩᱜ ᱠᱟᱱᱟ ᱥᱤᱪᱩᱭᱮᱥᱚᱱ ᱱᱤᱛᱚ ᱠᱟᱜ ᱚᱵᱚᱥᱛᱟ ᱮᱱᱛᱮ᱾ ᱢᱚᱴᱟᱢᱩᱴᱤ ᱫᱟᱜ ᱥᱮᱨᱢᱟ ᱠᱚᱱᱟᱜ ᱢᱟᱱᱮ ᱤᱭᱟᱹ ᱵᱚᱨᱥᱟ ᱫᱚ ᱪᱟᱥ ᱠᱚᱫᱚ ᱵᱟᱭ ᱜᱟᱱᱚᱜᱼᱟ ᱱᱮ ᱱᱚᱣᱟ ᱠᱚᱨᱮ ᱦᱚᱸ ᱴᱩᱠᱼᱴᱟᱠ ᱡᱟᱦᱟᱸᱭ ᱠᱚ ᱦᱚᱲ ᱟᱹᱰᱤ ᱚᱱᱠᱟ ᱢᱤᱫ ᱵᱟᱨ ᱦᱳᱲᱳ ᱠᱚ ᱥᱮᱞᱳ ᱵᱟᱲᱟ ᱟᱠᱟᱫᱟ ᱠᱷᱮᱛ ᱠᱚ ᱩᱱᱠᱩ ᱫᱚ ᱚᱱᱟ ᱞᱮᱠᱟ ᱛᱟᱹᱭ ᱵᱷᱟᱜᱤ ᱜᱮ ᱦᱩᱭᱩᱜᱼᱟ᱾
ᱟᱸᱪᱪᱷᱟ ᱟᱪᱪᱷᱟ᱾
ᱦᱩᱸ᱾ ᱛᱟᱯᱚᱨᱮ ᱟᱞᱮ ᱢᱟ ᱟ ᱴᱟᱺᱰᱤ ᱫᱤᱥᱚᱢ ᱦᱚᱲ ᱢᱟ ᱵᱟᱝ ᱠᱟᱱᱞᱮ ᱵᱩᱨᱩ ᱫᱤᱥᱚᱢ ᱦᱚᱲ, ᱢᱟᱱᱮ ᱠᱷᱩᱵ ᱮᱠᱴᱟ ᱡᱟᱭᱜᱟ ᱠᱚᱫᱚ ᱵᱟᱹᱱᱩᱜᱼᱟ ᱠᱤᱱᱛᱩ ᱡᱮ ᱵᱟᱝ ᱦᱩᱭᱩᱜᱼᱟ᱾ ᱠᱟᱫᱚ ᱢᱮᱱᱟᱜ ᱫᱚ ᱢᱮᱱᱟᱜ ᱜᱮᱭᱟ ᱢᱟᱱᱮ ᱡᱚᱢ ᱯᱩᱨᱟᱹᱣ ᱞᱮᱠᱟ ᱫᱚ ᱦᱩᱲᱩᱪ ᱦᱩᱲᱩ ᱪᱟᱣᱞᱮ ᱫᱚ ᱦᱩᱭᱩᱜ ᱜᱮᱭᱟ ᱴᱩᱠᱼᱴᱟᱠ ᱟᱹᱠᱷᱨᱤᱧ ᱞᱮᱠᱟ ᱫᱚ, ᱦᱩᱸ᱾ ᱟᱫᱚ ᱡᱟᱭᱜᱟ, ᱡᱟᱭᱜᱟ ᱠᱚᱢ ᱢᱮᱱᱟᱜᱼᱟ ᱢᱟᱱᱮ ᱮᱴᱟᱜ ᱥᱮᱜ ᱦᱤᱥᱟᱹᱵ ᱛᱮ ᱟᱞᱮ ᱥᱮ ᱫᱚ ᱵᱩᱨᱩ ᱠᱚ ᱰᱷᱮᱨ ᱢᱮᱱᱟᱜᱼᱟ᱾
ᱩᱸ, ᱟᱪᱪᱷᱟ ᱛᱟᱦᱚᱞᱮ ᱚᱱᱠᱟ ᱥᱤᱭᱳᱜ ᱠᱚᱫᱚ ᱪᱮᱫ ᱠᱚᱛᱮ ᱥᱤ ᱵᱟᱲᱟᱭ ᱜᱮᱭᱟ ᱠᱷᱮᱛ ᱠᱚ?
ᱥᱤᱭᱳᱜ ᱠᱚᱫᱚ ᱟᱞᱮᱸ
ᱢᱟᱱᱮ ᱟᱹᱰᱤ ᱟᱵ-ᱱᱮᱛᱟᱨ ᱫᱚ ᱟᱹᱰᱤ ᱠᱚᱢ ᱠᱚ ᱟᱹᱥᱩᱞᱮᱜ ᱠᱚᱣᱟ ᱛᱳ ᱢᱮᱱᱮ ᱠᱟᱫᱟ ᱰᱟᱹᱝᱨᱤ ᱦᱚᱸ ᱛᱚ ᱠᱟᱰᱟ ᱰᱟᱝᱨᱤ ᱛᱮᱦᱚᱸ ᱥᱤᱭᱩ ᱫᱚ ᱦᱩᱭᱩᱜ ᱜᱮᱭᱟ, ᱟᱨ ᱚᱝᱠᱟ ᱴᱮᱠᱴᱟᱨᱼᱯᱷᱮᱠᱴᱚᱨ ᱠᱚᱛᱮ ᱥᱤ ᱦᱚᱸ ᱦᱩᱭᱩᱜ ᱜᱮᱭᱟ, ᱴᱮᱠᱴᱟᱨ ᱛᱮᱫᱚ ᱠᱤᱪᱷᱩ ᱞᱚᱜᱚᱱᱚᱜ ᱠᱟᱱᱟ ᱥᱤ ᱠᱚᱫᱚ ᱯᱩᱭᱥᱟᱹ ᱠᱚ ᱫᱚᱢᱮ ᱞᱟᱜᱟᱜ ᱠᱟᱱᱟ ᱛᱚ ᱚᱱᱟ ᱦᱚᱸ, ᱦᱩᱸ᱾
ᱦᱮᱸ ᱟᱞᱮ ᱥᱮᱱ ᱫᱚ ᱯᱩᱨᱟᱹ᱾ ᱱᱟᱦᱮᱞ ᱠᱚᱫᱚ ᱦᱟ-ᱦᱟᱹᱯᱤᱫ ᱜᱚᱫ ᱟᱠᱟᱱᱟ ᱩᱸ ᱛᱟᱠ ᱴᱟᱨ ᱜᱟᱹᱰᱤ ᱟᱛᱮᱜᱮ ᱥᱤ ᱠᱚᱫᱚ ᱦᱳᱭᱳᱜ ᱠᱟᱱᱟ ᱵᱟᱰ
ᱱᱤᱛᱚᱜ ᱱᱚᱣᱟ ᱟᱞᱮ ᱥᱮᱡ ᱜᱮ ᱧᱮᱞᱚᱜ ᱠᱟᱱᱟ᱾ ᱢᱟᱱᱮ ᱟᱞᱮ ᱥᱮᱱ ᱥᱮ ᱟᱞᱮ ᱟᱹᱛᱩ ᱨᱮᱱᱟᱜ ᱠᱟᱛᱷᱟ ᱞᱤᱧ ᱞᱟᱹᱭᱟ ᱱᱚᱣᱟ ᱠᱚᱫᱚ ᱟᱞᱮ ᱟᱹᱛᱩ ᱨᱮᱭᱟᱜ ᱠᱷᱟᱱ ᱫᱚ ᱯᱷᱤᱯᱴᱤᱼᱯᱷᱤᱯᱴᱤ ᱦᱩᱭᱩᱜ ᱠᱟᱱᱟ ᱱᱤᱛᱚᱜ ᱫᱚ ᱴᱮᱠᱴᱟᱨ ᱛᱮ ᱦᱚᱭᱛᱳ ᱯᱷᱤᱯᱴᱤ ᱪᱟᱞᱟᱜ ᱠᱟᱱᱟ᱾ ᱟᱨ ᱠᱟᱰᱟ ᱰᱟᱹᱝᱨᱤ ᱱᱟᱦᱮᱞ ᱠᱚᱛᱮ ᱯᱷᱤᱯᱴᱤ ᱠᱩ ᱪᱟᱥ ᱫᱟ᱾
ᱟᱸᱪᱷ ᱪᱷᱤ ᱪᱷᱤ᱾
ᱩᱸ ᱟᱨ ᱱᱚᱛᱮ ᱡᱩᱫᱤ ᱯᱩᱨᱟᱹ ᱵᱤᱱ ᱦᱤᱥᱟᱹᱵᱟ ᱟᱞᱮᱥᱮ ᱛᱟᱦᱚᱞᱮ ᱠᱷᱟᱱ ᱫᱚ ᱴᱮᱠᱴᱟᱨ ᱜᱮ ᱵᱟᱹᱲᱛᱤᱜ ᱠᱟᱱᱟ᱾
ᱩᱸ᱾
ᱦᱩᱸ᱾
ᱩᱢ ᱟᱞᱮ ᱫᱚ ᱞᱟᱹᱭ ᱞᱮᱱᱠᱷᱟᱱ ᱱᱤᱛᱚᱜ ᱫᱚ ᱱᱚᱣᱟ ᱜᱟᱹᱰᱤ ᱪᱮᱛᱟᱱ ᱛᱮᱜᱮ᱾ ᱵᱮᱥᱤ ᱱᱤᱨᱵᱷᱚᱨᱚᱜ ᱠᱟᱱᱟ ᱟᱨ ᱠᱤ ᱮᱱᱠᱷᱟᱱ ᱤᱨᱩᱜ ᱦᱚᱸ ᱤᱨ ᱦᱚᱸ ᱜᱟᱹᱰᱤ ᱛᱮᱜᱮ᱾
ᱦᱩᱸ, ᱨᱚᱦᱚᱭ ᱦᱳᱸ ᱥᱤ ᱦᱚᱸ, ᱦᱩᱸ᱾
ᱟᱨ ᱡᱮ ᱢᱟᱱᱮ ᱚᱝᱠᱟ ᱢᱩᱞᱤ ᱦᱚᱸ ᱵᱟᱝᱠᱚ ᱧᱟᱢ ᱦᱚᱫᱚᱜᱼᱟ ᱛᱚ᱾
ᱩᱸᱜᱽᱼᱦᱩᱸ ᱦᱩᱸ ᱦᱩᱸ᱾
ᱱᱚᱜᱼᱱᱚᱣᱟ ᱜᱮ, ᱜᱟᱹᱰᱤ ᱜᱮ ᱧᱟᱢᱚᱜᱼᱟ, ᱦᱟᱸᱜ, ᱞᱚᱜᱚᱱ ᱥᱟᱺᱦᱤᱡ ᱚᱱᱟ ᱛᱮᱜᱮ ᱵᱟᱰᱟᱭᱚᱜᱼᱟ ᱾
ᱦᱩᱸ, ᱦᱩᱸ ᱦᱩᱸ ᱾
ᱡᱚᱠᱷᱚᱱ ᱢᱟᱱᱮ ᱱᱚᱣᱟ, ᱥᱤᱛᱩᱝ ᱫᱤᱱ ᱠᱚ ᱥᱮ, ᱨᱟᱵᱟᱝ ᱫᱤᱱ ᱩᱱ ᱥᱚᱢᱚᱭ ᱫᱚ, ᱢᱟᱱᱮ ᱦᱳᱲᱳ ᱫᱟᱨᱮ ᱠᱚ, ᱛᱤᱸᱜᱩ ᱜᱮ, ᱛᱟᱦᱮᱸ ᱠᱮᱴᱮᱡ ᱜᱮ, ᱛᱟᱦᱮᱸ ᱠᱚᱜᱼᱟ ᱛᱚ, ᱩᱱ ᱥᱚᱢᱚᱭ ᱫᱚ ᱵᱩᱥᱩᱵ ᱠᱚ, ᱞᱟᱜᱟᱜᱼᱟ ᱾ ᱮ ᱢᱩ ᱤᱭᱟᱹ ᱠᱟᱹᱢᱤᱭᱟᱹ ᱠᱚ ᱟᱛᱮ ᱜᱮ, ᱤᱨ ᱠᱚ ᱦᱩᱭᱩᱜ ᱜᱮᱭᱟ, ᱵᱟ ᱛᱟᱦᱩᱸ ᱱᱚᱣᱟ ᱡᱟᱹᱯᱩᱫ ᱫᱤᱱ ᱠᱚᱨᱮ ᱫᱚ, ᱫᱟᱜ ᱛᱮ ᱦᱳᱲᱳ ᱫᱟᱨᱮ, ᱠᱚ ᱜᱤᱛᱤᱡ ᱠᱚᱜᱼᱟ ᱛᱚ, ᱚᱝᱠᱟ ᱢᱟᱱᱮ ᱛᱤ ᱛᱮᱫᱚ ᱤᱨ ᱛᱮᱫᱚ, ᱟᱹᱰᱤ ᱟᱸᱡᱷᱟᱴ ᱜᱮ ᱾ ᱯᱟᱲᱦᱟᱣ ᱜᱚᱫᱚᱜᱼᱟ ᱾ ᱤᱱᱟᱹ ᱠᱷᱟᱹᱛᱤᱨ ᱩᱱᱫᱚ ᱜᱟᱹᱰᱤ ᱟᱛᱮ ᱜᱮ, ᱤᱨ ᱦᱩᱭᱩᱜᱼᱟ ᱾
ᱦᱩᱸ ᱛᱟᱯᱚᱨᱮ, ᱟᱹᱛᱩ ᱚᱲᱟᱜ ᱨᱮ ᱠᱤᱪᱷᱩ ᱯᱩᱭᱥᱟᱹ ᱠᱚᱢ ᱦᱩᱭᱩᱜᱼᱟ ᱾ ᱢᱟᱱᱮ ᱡᱟᱦᱟᱸᱭ ᱠᱟᱹᱢᱤᱭᱟ ᱠᱚ, ᱩᱱᱠᱩ ᱠᱚᱣᱟᱜ ᱦᱚᱸ ᱾ ᱯᱚᱭᱥᱟᱹ ᱠᱚ ᱦᱩᱭᱩᱜᱼᱟ ᱾ ᱵᱟᱭᱨᱮ ᱨᱮᱫᱚ ᱠᱤᱪᱷᱩ ᱯᱩᱭᱥᱟᱹ ᱰᱷᱮᱨ ᱦᱩᱭᱩᱜ ᱠᱟᱱᱟ ᱾ ᱚᱱᱟᱛᱮ ᱟᱹᱛᱩ ᱚᱲᱟᱜ ᱨᱮ, ᱩᱱᱟᱹᱜ ᱡᱟᱹᱥᱛᱤ ᱵᱟᱝ ᱠᱚ ᱠᱟᱹᱢᱤ ᱠᱟᱱᱟ᱾ ᱾ ᱩᱸᱼ, ᱵᱟᱡᱟᱨ ᱥᱟᱦᱟᱨ ᱠᱚ ᱪᱟᱞᱟᱜ ᱠᱟᱱᱟ ᱾ ᱚᱸᱰᱮ ᱠᱚ ᱠᱟᱹᱢᱤ ᱠᱟᱱᱟ, ᱠᱟᱹᱢᱤ ᱦᱚᱲ ᱦᱚᱸ ᱾ ᱦᱩᱸ ᱾
ᱦᱩᱸ, ᱚᱱᱠᱟ ᱜᱮ, ᱚᱝᱠᱟ ᱡᱷᱚ ᱾ ᱟᱼᱦ, ᱛᱟᱦᱚᱞᱮ ᱦᱳᱲᱳ ᱠᱚ, ᱪᱷᱟᱲᱟ ᱟᱨ ᱪᱮᱫ ᱠᱩ ᱪᱟᱥ ᱵᱟᱲᱟ ᱦᱩᱭᱩᱜ ᱜᱮᱭᱟ ᱾
ᱦᱳᱲᱳᱩ ᱠᱚ ᱪᱷᱟᱲᱟ ᱫᱚ, ᱮᱸᱼ ᱰᱷᱮᱨ ᱫᱚᱼᱚ-ᱚ, ᱥᱚᱵᱡᱤ ᱪᱟᱥ ᱦᱩᱭᱩᱜᱼᱟ ᱾
ᱟᱼ ᱪᱷᱟ, ᱪᱷᱟ ᱾
ᱥᱚᱵᱽᱡᱤ ᱦᱚᱸ ᱢᱟᱱᱮ, ᱡᱚᱛᱚ ᱜᱮ ᱫᱟᱜ ᱯᱷᱟᱜ ᱠᱷᱚᱱᱟᱜ, ᱢᱚᱴᱟᱢᱩᱴᱤ ᱥᱩᱵᱤᱫᱷᱟ ᱢᱮᱱᱟᱜᱼᱟ ᱾ ᱢᱟᱱᱮ ᱦᱩᱰᱤᱧ ᱦᱩᱰᱤᱧ ᱚᱱᱠᱟ ᱜᱟᱰᱟ ᱠᱚ ᱢᱮᱱᱟᱜᱼᱟ ᱾ ᱜᱟᱰᱟᱢᱩᱰᱩ ᱠᱚ, ᱟᱫᱚ ᱟᱠᱷᱨᱤᱧ ᱨᱮ ᱟᱞᱮ ᱠᱟᱹᱴᱤᱡ ᱥᱟᱺᱜᱤᱧ ᱧᱚᱜ, ᱤᱫᱤ ᱞᱟᱜᱟᱣ ᱞᱮᱭᱟ ᱾
ᱟᱼᱪᱷᱟ, ᱪᱷᱟ ᱾
ᱦᱳᱭ, ᱢᱟᱱᱮ ᱦᱟ ᱥᱩᱨ ᱨᱮ ᱟᱹᱛᱩ ᱦᱟᱴ ᱢᱮᱱᱟᱜ ᱜᱮᱭᱟ ᱢᱮᱱᱠᱷᱟᱱ, ᱚᱱᱟ ᱠᱚ ᱥᱚᱵᱽᱡᱤ ᱦᱚᱭ ᱛᱚ, ᱰᱷᱮᱨ ᱰᱷᱮᱨ ᱪᱟᱥ ᱦᱩᱭᱩᱜᱼᱟ ᱾ ᱛᱚ, ᱚᱱᱟ ᱠᱚ ᱦᱚᱭᱛᱚ, ᱚᱱᱟ ᱠᱚᱨᱮ ᱵᱟᱝ ᱪᱟᱵᱟᱜᱼᱟ ᱾ ᱟᱨ ᱯᱨᱟᱭ ᱦᱚᱲ ᱠᱚ ᱪᱟᱥ ᱜᱮᱭᱟ ᱢᱮᱱᱠᱷᱟᱱ, ᱥᱟᱺᱜᱤᱧ ᱧᱚᱜ ᱤᱫᱤ ᱞᱮᱟᱜᱟᱼᱟ ᱾ ᱤᱱᱤ ᱤᱱᱟᱹ ᱜᱮ ᱠᱟᱹᱴᱤᱡ ᱠᱚᱥᱴᱚ ᱢᱮᱱᱟᱜᱼᱟ ᱾ ᱟᱫᱚ ᱜᱟᱹᱰᱤ ᱠᱚ ᱢᱮᱱᱟᱜ, ᱚᱱᱟ ᱞᱟᱹᱜᱤᱫ ᱛᱮᱫᱚ, ᱢᱮᱱᱟᱜ ᱫᱚ ᱾ ᱥᱤ ᱥᱤ ᱦᱩᱸ ᱦᱩᱸ ᱦᱩᱸᱦᱩᱸ, ᱟᱫᱚ ᱯᱟᱪᱟᱥ ᱥᱟᱴ ᱠᱤᱞᱳᱢᱤᱴᱟᱨ ᱾ ᱜᱟᱹᱰᱤ ᱛᱮ ᱤᱫᱤ ᱞᱟᱜᱟᱜᱼᱟ ᱾ ᱩᱸᱜ ᱟᱨ ᱥᱩᱨ ᱠᱚᱨᱮ ᱦᱚᱸ ᱢᱮᱱᱟᱜ ᱜᱮᱭᱟ, ᱟᱫᱚ ᱩᱸ ᱛᱟᱦᱚᱞᱮ, ᱠᱚᱢ ᱱᱚᱛᱮ ᱫᱚ ᱩᱱᱟᱹᱜ ᱰᱷᱮᱨ ᱵᱟᱭ ᱟᱹᱠᱷᱨᱤᱧᱚᱜᱼᱟᱭ ᱾
ᱳᱸᱼᱮᱸᱻ, ᱮᱸ ᱚᱱᱠᱟ ᱜᱮᱛᱚ ᱾ ᱛᱟᱦᱚᱞᱮ, ᱚᱱᱠᱟ ᱦᱟᱴ ᱠᱚᱫᱚ ᱠᱚᱢ ᱜᱮ ᱪᱟᱞᱟᱜᱼᱟ ᱾ ᱰᱟᱭᱨᱮᱠᱴ ᱚᱱᱠᱟ ᱢᱟᱨᱠᱮᱴ ᱨᱟᱠᱟᱵ ᱦᱩᱭᱩᱜᱼᱟ ᱵᱟᱝ? ᱥᱚᱵᱽᱡᱤ ᱠᱚᱫᱚ ᱾ ᱦᱩᱸᱻ, ᱛᱟᱦᱟᱞᱮ, ᱪᱟᱥ ᱠᱚᱫᱚ ᱪᱮᱫ ᱠᱚᱵᱤᱱ ᱪᱟᱥ ᱜᱮᱭᱟ?
ᱪᱟᱥ ᱠᱚ ᱵᱮᱥᱤ ᱦᱩᱭᱩᱜᱼᱟ ᱾ ᱠᱚᱯᱤ ᱪᱟᱥ, ᱯᱷᱩᱞ ᱠᱚᱯᱤ, ᱵᱟᱸᱫᱟ ᱠᱚᱯᱤ, ᱢᱟᱹᱨᱤᱪ ᱠᱚ, ᱵᱮᱸᱜᱟᱲ ᱠᱚ, ᱦᱚᱛᱚᱫ ᱠᱚ, ᱚᱱᱟ ᱞᱟᱹᱣᱠᱤ ᱡᱟᱦᱟᱸ ᱵᱚᱱ ᱢᱮᱛᱟᱜ ᱠᱟᱱᱟ ᱾ ᱦᱮᱸᱼ ᱦ, ᱤᱱᱟᱹ ᱠᱚ ᱪᱟᱥ ᱦᱩᱭᱩᱜᱼᱟ, ᱵᱮᱥᱤ ᱫᱚ ᱾
ᱟᱻ, ᱪᱷᱟ, ᱟᱪᱪᱷᱟ ᱾ ᱦᱮᱸᱻ, ᱟᱞᱮᱥᱮᱱ ᱨᱮᱢᱟ, ᱚᱱᱠᱟ ᱥᱚᱵᱽᱡᱤ ᱠᱚᱫᱚ ᱵᱟᱹᱲᱛᱤ ᱵᱟᱝ ᱪᱟᱥ ᱦᱩᱭᱩᱜᱼᱟ ᱾ ᱫᱚ ᱞᱚᱛᱚᱫ ᱦᱟᱥᱟ ᱛᱚ ᱦᱟᱸᱜ, ᱢᱟᱱᱮ ᱥᱟᱱᱟᱢ ᱦᱚᱲ ᱛᱚ ᱥᱚᱵᱽᱡᱤ ᱠᱚ ᱵᱟᱝᱠᱚ ᱪᱟᱥ ᱟᱠᱚ ᱛᱚ ᱾ ᱯᱮᱨᱟᱭ ᱦᱚᱲᱜᱮ, ᱦᱳᱲᱳ ᱠᱚ ᱪᱟᱥ ᱟᱠᱚ, ᱚᱱᱟ ᱢᱩᱫᱽᱨᱮ ᱡᱩᱫᱤ ᱚᱱᱟ ᱡᱩᱫᱤ ᱥᱚᱵᱽᱡᱤ ᱠᱚᱢ ᱨᱚᱦᱚᱭᱟ ᱾ ᱟᱠᱚ ᱠᱷᱮᱛ ᱠᱚᱨᱮ, ᱫᱟᱜ ᱵᱟᱛᱟᱣ ᱵᱟᱛᱟᱣ, ᱱᱤᱡᱮᱨᱟᱜ ᱠᱷᱮᱛ ᱠᱚᱨᱮ ᱦᱚ, ᱸ ᱫᱟᱜ ᱵᱚᱞᱚ ᱜᱚᱫᱚᱜᱼᱟ ᱾ ᱟᱫᱚ ᱥᱚᱵᱽᱡᱤ ᱠᱚ ᱱᱚᱥᱴᱚ ᱜᱚᱫᱚᱜᱼᱟ ᱾ ᱚᱱᱟᱛᱮ ᱚᱱᱠᱟ ᱥᱚᱵᱽᱡᱤ ᱛᱚᱵᱮ ᱮᱠᱞᱟ ᱫᱚ ᱵᱟᱝ ᱪᱟᱥ ᱵᱟᱲᱟ ᱜᱮᱭᱟ, ᱡᱩᱫᱤ? ᱥᱟᱸᱜᱮ ᱦᱚᱲ ᱠᱚ ᱪᱟᱥ ᱠᱷᱟᱱ ᱫᱚ ᱩᱱᱫᱚ ᱟᱫᱚ ᱪᱟᱥ ᱜᱟᱱᱚᱜᱼᱟ ᱾ ᱵᱟᱠᱷᱟᱱᱟᱜ, ᱮᱠᱞᱟ ᱪᱟᱥ ᱞᱮᱱᱠᱷᱟᱱ ᱫᱚ ᱠᱷᱚᱛᱤ ᱜᱮ ᱛᱟᱵᱚ ᱵᱟᱹᱲᱛᱤ ᱦᱩᱭᱩᱜᱼᱟ, ᱥᱮ ᱦᱟᱸᱜ ᱾
ᱦᱩᱸ, ᱦᱩᱸ ᱦᱩᱸ ᱾
ᱮᱜᱼᱦᱮᱻᱻᱢ ᱾
ᱟᱨ ᱛᱟᱦᱚᱞᱮ ᱟᱯᱮ ᱥᱮᱫ ᱫᱚ ᱦᱩᱨᱩ ᱫᱚ ᱦᱩᱲᱩ ᱠᱚᱫᱚ ᱢᱤᱫ ᱥᱤᱡᱟᱱ ᱥᱮ ᱵᱟᱨ ᱥᱤᱡᱟᱱ ᱪᱟᱥ ᱦᱩᱭᱩᱜᱼᱟ ᱵᱟᱠᱷᱟᱡ ᱦᱩᱲᱩ ᱫᱚ ᱢᱤᱫ ᱥᱤᱡᱮᱱ ᱢᱟᱱᱮ ᱫᱟᱜ ᱥᱤᱡᱮᱱ ᱦᱚᱸ ᱦᱩᱭᱩᱜᱼᱟ ᱥᱤᱛᱩᱝ ᱫᱤᱱ ᱦᱚᱸ ᱪᱟᱥ ᱠᱚ ᱦᱩᱭᱩᱜ ᱜᱮᱭᱟ᱾ ᱦᱮᱸ ᱪᱮᱫ ᱞᱮᱠᱟ ᱢᱤᱫ ᱥᱤᱡᱤᱱ ᱜᱮᱥᱮ?
ᱵᱟᱝ ᱵᱟᱝ ᱟᱞᱮ ᱫᱚ ᱯᱮᱭᱟ ᱥᱤᱡᱤᱱ ᱜᱮᱞᱮ ᱪᱟᱥᱟᱞᱮ, ᱯᱩᱱ ᱪᱟᱸᱫᱳ ᱚᱱᱛᱚᱨ᱾
ᱚ ᱟᱯᱮ ᱯᱩᱱ ᱪᱟᱫᱚᱸ ᱚᱱᱛᱚᱨ ᱚᱱᱛᱚᱨ᱾
ᱦᱮᱸ ᱦᱮᱸ ᱯᱩᱱ ᱪᱟᱸᱫᱳ ᱛᱮᱜᱮ ᱦᱩᱲᱩ ᱫᱚ ᱵᱤᱞᱤ ᱜᱚᱫᱚᱜᱼᱟ᱾
ᱦᱩᱸ
ᱟᱫᱚ ᱯᱩᱱ ᱪᱟᱸᱫᱳ ᱚᱱᱛᱚᱨ ᱢᱟᱱᱮ ᱥᱮᱨᱢᱟᱨᱮ ᱯᱮ ᱡᱮᱠᱷᱟ ᱦᱩᱲᱩᱜᱮ ᱪᱟᱹᱥᱤ ᱦᱩᱭᱩᱜᱼᱟ᱾
ᱦᱩᱸ
ᱟᱫᱚ ᱚᱱᱠᱟ ᱯᱷᱟᱠᱟ ᱡᱟᱭᱜᱟ ᱨᱮ ᱡᱟᱦᱟᱸ ᱠᱷᱮᱛ ᱛᱚ ᱢᱮᱱᱟᱜᱼᱟ᱾ ᱚᱱᱟ ᱡᱟᱭᱜᱟ ᱠᱚᱨᱮ ᱫᱚ ᱢᱟᱡᱷᱮ ᱢᱚᱫᱽᱛᱮ ᱛᱤᱞᱢᱤᱧ ᱛᱩᱲᱤ ᱠᱚᱦᱚᱸ ᱪᱟᱥ ᱦᱩᱭᱩᱜ ᱜᱮᱭᱟ᱾
ᱦᱩᱸ ᱦᱩᱸ ᱦᱩᱸ ᱦᱩᱸ
ᱦᱮᱸ ᱡᱟᱠ ᱚᱱᱟ ᱫᱚ ᱚᱲᱟᱜ ᱵᱟᱠᱷᱨᱟ ᱜᱮ ᱦᱟᱸᱜ᱾ ᱛᱟᱦᱮᱱᱟ ᱚᱱᱠᱟ ᱵᱮᱯᱟᱨ ᱵᱟᱹᱱᱤᱡᱽ ᱵᱟᱠᱷᱨᱟ ᱫᱚ ᱵᱟᱝ ᱠᱚ ᱨᱚᱦᱚᱭ ᱜᱮᱭᱟ᱾ ᱟᱫᱟᱢ ᱦᱚᱸ ᱪᱟᱥ ᱦᱩᱭᱩᱜ ᱜᱮᱭᱟ᱾ ᱵᱟᱫᱟᱢ ᱪᱟᱥ ᱦᱩᱭᱩᱜ ᱜᱮᱭᱟ᱾ ᱚᱱᱟ ᱛᱮᱦᱚᱸ ᱚᱲᱟᱜ ᱨᱮᱫᱚ ᱛᱤᱱᱟᱹᱜ ᱮᱢ ᱡᱚᱢᱟ ᱵᱟᱫᱟᱢ ᱠᱚᱫᱚ, ᱚᱱᱟ ᱫᱚ ᱵᱟᱹᱲᱛᱤ ᱵᱟᱹᱱᱤᱡ ᱵᱟᱠᱷᱨᱟ ᱜᱮ ᱪᱟᱥ ᱫᱚ᱾
ᱦᱮᱸ ᱦᱮᱸ ᱵᱟᱫᱟᱢ ᱠᱚᱫᱚ ᱱᱚᱛᱮ ᱫᱚ ᱠᱚᱱᱳᱴᱟ ᱪᱟᱥ ᱫᱚ ᱵᱟᱝ ᱦᱩᱭᱩᱜᱼᱟ ᱦᱩᱭ ᱫᱚ᱾
ᱟᱪᱪᱷᱟ ᱟᱪᱪᱷᱟ ᱦᱮᱸ ᱵᱟᱫᱟᱢᱟ ᱱᱚᱝᱠᱟ ᱢᱮᱞᱟ ᱴᱟᱺᱰᱤ ᱠᱚᱨᱮ ᱜᱮ ᱵᱟᱹᱲᱛᱤ ᱢᱟᱱᱮ ᱫᱟᱜ ᱞᱟᱜᱟᱜ ᱟᱥᱮ ᱦᱟᱸᱜ ᱵᱟᱫᱟᱢ ᱪᱟᱥ ᱨᱮᱢᱟ ᱡᱟᱹᱥᱛᱤ᱾ ᱢᱟᱱᱮ ᱦᱩᱲᱩ ᱪᱟᱥ ᱟᱨ ᱵᱟᱫᱟᱢ ᱪᱟᱥ ᱞᱟᱹᱭ ᱞᱮᱠᱷᱟᱱ ᱥᱚᱢᱟᱱ ᱜᱮ ᱫᱟᱜ ᱞᱟᱜᱟᱜᱼᱟ᱾
ᱦᱮᱸ ᱥᱚᱢᱟᱱ ᱜᱮ ᱞᱟᱜᱟᱜᱼᱟ᱾
ᱡᱟᱭᱦᱳᱠ ᱯᱷᱟᱨ ᱯᱷᱟᱨᱟᱠ ᱫᱚ ᱱᱚᱰᱮ ᱜᱮ ᱟᱹᱭᱠᱟᱹᱜᱼᱟ ᱦᱩᱲᱩ ᱤᱨ ᱥᱚᱢᱚᱭ ᱫᱟᱜ ᱵᱟᱝ ᱞᱟᱜ ᱜᱟᱜᱼᱟ ᱠᱤᱱᱛᱩ ᱵᱟᱫᱟᱢ ᱛᱩᱫ ᱥᱚᱢᱚᱭ ᱫᱚ ᱫᱟᱜ ᱟᱹᱰᱤᱜᱟᱱ ᱞᱟᱜᱟᱜᱼᱟ᱾ ᱯᱩᱨᱟᱹ ᱠᱷᱮᱛ ᱯᱮᱨᱮᱡ ᱫᱟᱜ ᱞᱟᱜᱟᱜᱼᱟ᱾ ᱵᱟᱝᱠᱷᱟᱱ ᱛᱩᱫᱽ ᱨᱮ ᱢᱟᱱᱮ ᱵᱟᱫᱟᱢ ᱠᱚ ᱛᱟᱦᱮᱸ ᱫᱚᱦᱚᱜᱼᱟ᱾
ᱵᱟᱫᱽ ᱦᱳᱭ ᱟᱵᱟᱫᱟᱢ ᱪᱟᱥ ᱨᱮᱱᱟᱜ ᱥᱤᱥᱴᱮᱢ ᱠᱚᱫᱚ ᱩᱱᱟᱹᱜ ᱵᱟᱰᱟᱭ ᱫᱚ ᱵᱟᱹᱱᱩᱜᱼᱟ᱾ ᱱᱚᱛᱮ ᱩᱱᱟᱹᱜ ᱪᱟᱥ ᱵᱟᱝ ᱦᱩᱭᱩᱜ ᱛᱮ᱾ ᱦᱮᱸ ᱦᱮᱸ
ᱟᱫᱚ ᱵᱟᱫᱟᱢ ᱪᱟᱥ ᱨᱮ ᱚᱱᱠᱟ ᱠᱟᱹᱡ ᱮ ᱨᱤᱠᱥ ᱫᱚ ᱢᱮᱱᱟᱜ ᱜᱮᱭᱟ᱾ ᱪᱮᱫᱟᱜ ᱥᱮ ᱵᱟᱫᱟᱢ ᱫᱟᱨᱮ ᱠᱚᱨᱮ ᱵᱤᱧ ᱠᱚ ᱟᱹᱰᱤ ᱩᱛᱟᱹᱨ ᱠᱚ ᱡᱟᱣᱨᱟᱜᱼᱟ᱾
ᱵᱤᱧ ᱵᱤᱧ ᱠᱚ ᱪᱟᱞᱟᱜᱼᱟ ᱵᱟᱝ᱾
ᱦᱮᱸ ᱵᱤᱧ ᱟᱹᱰᱤ ᱩᱛᱟᱹᱨ ᱠᱚ ᱡᱟᱣᱨᱟᱜᱼᱟ ᱠᱚ ᱵᱟᱫᱟᱢ ᱠᱷᱮᱛ
ᱩᱱᱠᱩ ᱵᱤᱜ ᱦᱮᱸ ᱚᱠᱟᱞᱮᱠᱟᱨᱮ ᱩᱱᱠᱩ ᱚᱸᱰᱮ ᱡᱟᱦᱟᱸᱱᱟᱜ ᱢᱟᱱᱮ ᱠᱟᱨᱚᱱ ᱵᱚᱥᱚ ᱛᱮᱠᱚ ᱪᱟᱞᱟᱜᱼᱟ ᱥᱮ ᱪᱮᱫ ᱞᱮᱠᱟ ᱛᱮ ᱩᱱᱠᱩ ᱵᱤᱧ ᱠᱚ
ᱢᱟᱱᱮ ᱠᱟᱨᱚᱱ ᱵᱚᱥᱚᱛᱚ ᱫᱚ ᱞᱟᱹᱭ ᱜᱟᱱᱚᱜᱼᱟ᱾ ᱵᱟᱫᱟᱢ ᱨᱮᱱᱟᱜ ᱥᱚᱸ ᱛᱮ ᱡᱟᱦᱟᱸ ᱵᱟᱫᱟᱢ ᱨᱮᱱᱟᱜ ᱡᱟᱦᱟᱸ ᱥᱚᱸ ᱥᱚᱸᱫᱷᱟᱲ ᱚᱱᱟ ᱨᱮᱱᱟᱜ ᱥᱚᱸ ᱛᱮᱜᱮ ᱚᱱᱟ ᱠᱷᱮᱛᱨᱮ ᱫᱚ ᱵᱤᱧ ᱠᱚ ᱡᱟᱹᱥᱛᱤ ᱠᱚ ᱪᱟᱞᱟᱜ ᱟᱠᱚ ᱟᱫᱚ ᱚᱱᱟ ᱠᱷᱟᱹᱛᱤᱨ ᱫᱚ ᱡᱟᱹᱣᱦᱳᱠ ᱵᱟᱫᱟᱢ ᱡᱩᱫᱤ ᱚᱱᱠᱟ ᱜᱟᱯᱟ ᱥᱮᱱ ᱛᱩᱫ ᱦᱩᱭᱩᱜᱼᱟ ᱛᱟᱦᱚᱞᱮ ᱛᱮᱦᱮᱧ ᱨᱮ ᱚᱱᱠᱟ ᱥᱮᱛᱟᱜ ᱵᱮᱲᱟ ᱨᱮ ᱨᱟᱱ ᱢᱟᱨᱟᱣ ᱦᱩᱭᱩᱜᱼᱟ᱾ ᱤᱱᱟᱹᱠᱷᱟᱱ ᱚᱱᱟ ᱨᱟᱱᱛᱮ ᱵᱤᱱ ᱠᱚ ᱠᱟᱹᱡ ᱚᱵᱚᱥᱚᱜᱼᱟ ᱠᱚ ᱫᱟᱲᱮ ᱚᱱᱠᱟ ᱵᱟᱝᱠᱚ ᱧᱟᱢᱟᱠᱚ᱾ ᱮᱱᱰᱮᱠᱷᱟᱱ ᱩᱱᱠᱩ ᱡᱩᱫᱤᱢ ᱵᱩᱡᱽ ᱠᱚᱨᱮ ᱨᱮᱦᱚᱸ ᱩᱱᱠᱩ ᱟᱢᱟᱜ ᱡᱟᱦᱟᱸᱱᱟᱜ ᱠᱷᱚᱛᱤ ᱵᱟᱝᱠᱚ ᱠᱚᱨᱟᱣ ᱫᱟᱲᱮᱭᱟᱜᱼᱟ ᱠᱚ᱾
ᱚᱠᱟ ᱨᱟᱱ ᱮᱢ ᱠᱟᱛᱮᱫ ᱦᱮᱸ ᱨᱟᱱ ᱠᱚ ᱮᱢ ᱠᱟᱛᱮᱫ ᱱᱟᱦᱟᱸᱜ ᱵᱟᱫᱟᱢ ᱠᱚᱫᱚ ᱛᱩᱫ ᱤᱫᱤ ᱦᱩᱭᱩᱜᱼᱟ ᱵᱟᱝᱠᱷᱟᱱ ᱚᱱᱠᱟ ᱡᱩᱫᱤ ᱨᱟᱱ ᱡᱩᱫᱤ ᱵᱟᱢ ᱮᱢᱟ ᱛᱟᱦᱚᱞᱮ ᱵᱤᱧ ᱫᱚ ᱚᱵᱚᱥᱥᱳᱭ ᱚᱱᱠᱟ ᱫᱚ
ᱦᱮᱸ ᱦᱮᱸ ᱦᱮᱸ
ᱱᱮᱛᱟᱨ ᱚᱱᱠᱟ ᱵᱟᱫᱟᱢ ᱪᱟᱥ ᱠᱚᱨᱮ ᱠᱟᱹᱢᱤᱭᱟᱹ ᱠᱚ ᱦᱚᱲ ᱢᱮᱱᱛᱮᱫ ᱵᱟᱝᱠᱚ ᱧᱟᱢ ᱦᱚᱫᱚᱜ ᱜᱮᱭᱟ ᱠᱚ᱾
ᱦᱩᱸ ᱦᱩᱸ ᱛᱚᱞᱮ ᱵᱟᱫᱟᱢ ᱪᱟᱥ ᱫᱚ ᱢᱟᱱᱮ ᱵᱤᱧ ᱫᱚ ᱚᱱᱟ ᱵᱟᱫᱟᱢᱥᱚ ᱠᱚ ᱫᱚᱢᱮ ᱠᱩᱥᱤᱭᱟᱜᱼᱟ ᱦᱚᱭᱛᱚ᱾
ᱦᱮᱸ ᱦᱮᱸ
ᱦᱮᱸ
ᱚᱱᱠᱟᱭ ᱜᱮ
ᱦᱚᱸ ᱡᱟᱠ ᱚᱱᱟ ᱵᱟᱲᱟᱭ ᱵᱟᱝ ᱛᱟᱦᱮᱸ ᱠᱟᱱᱟ ᱚᱱᱟ ᱟᱹᱞᱤᱧ ᱞᱤᱧ ᱵᱩᱡᱷᱟᱹᱣ ᱠᱮ ᱫᱟᱲᱮᱭᱟᱫᱟ᱾ ᱡᱮ ᱵᱟᱫᱟᱢ ᱦᱚᱳᱭᱛᱳ ᱡᱟᱦᱟᱸ ᱠᱚᱨᱮ ᱵᱟᱫᱟᱢ ᱪᱟᱥ ᱛᱟᱦᱮᱱ ᱨᱮᱦᱚᱸ ᱦᱚᱴᱟᱛ ᱯᱩᱠᱩᱨᱤ ᱵᱚᱞᱚ ᱠᱚ ᱵᱟᱭ ᱜᱟᱱᱚᱜᱼᱟᱭ ᱦᱚᱸ ᱦᱮᱸ ᱢᱟᱱᱮ ᱚᱱᱟ ᱠᱚᱨᱮ ᱫᱚ ᱟᱹᱰᱤ ᱥᱟᱵᱽᱫᱷᱟᱱ ᱧᱚᱜ ᱛᱮ ᱠᱟᱹᱢᱤ ᱜᱮᱭᱟ ᱵᱟᱝ
ᱦᱮᱸ ᱟᱹᱰᱤ ᱥᱟᱵᱽᱫᱷᱟᱱ ᱛᱮ ᱵᱟᱫᱟᱱ ᱵᱟᱹᱫᱽ ᱠᱚᱨᱮ ᱫᱚ
ᱦᱮᱸ ᱦᱮᱸ
ᱦᱮᱸ ᱡᱟᱦᱟᱸ ᱩᱱᱠᱩ ᱨᱟᱱᱢᱟᱨᱟᱣ ᱠᱚᱦᱚᱸ ᱠᱚ ᱦᱤᱡᱩᱜ ᱟᱠᱚ ᱩᱱᱠᱩ ᱦᱚᱸ ᱟᱹᱰᱤ ᱥᱟᱵᱽᱫᱷᱟᱱ ᱠᱟᱛᱮᱜ ᱡᱟᱦᱟᱸ ᱮᱸ ᱜᱚᱱᱴᱷᱮ ᱫᱷᱟᱹᱵᱤᱡ ᱡᱩᱛᱟᱹ ᱠᱚ ᱛᱟᱦᱮᱱᱟ ᱚᱱᱟ ᱠᱚ ᱦᱚᱨᱚᱜ ᱞᱟᱜᱟᱣᱼᱟ ᱵᱟᱝ᱾ ᱠᱷᱟᱱ ᱦᱟᱸᱜ ᱨᱟᱱᱢᱟᱨᱟᱣ ᱮᱢ ᱫᱚ ᱦᱟᱸᱜ ᱵᱟᱝᱠᱷᱟᱱ ᱟᱹᱰᱤᱵᱩᱡᱟᱹᱜᱼᱟ ᱥᱮ᱾
ᱦᱩᱸ ᱦᱩᱸ ᱦᱩᱸ ᱦᱩᱸ
ᱜᱮ ᱦᱟᱸᱜ᱾
ᱟᱞᱮ ᱦᱚᱸ ᱵᱟᱫᱟᱢ ᱪᱟᱥ ᱞᱟᱹᱜᱤᱫ ᱠᱚ ᱮᱢᱟᱞᱮᱭᱟ ᱜᱚᱨᱢᱮᱱᱴ ᱠᱷᱚᱡ᱾ ᱢᱮᱱᱠᱷᱟᱱ ᱟᱞᱮ ᱦᱚᱸ ᱵᱟᱞᱮ ᱪᱟᱥ ᱵᱟᱲᱟ ᱚᱠᱟᱴᱟ ᱚᱱᱟ ᱥᱤᱥᱴᱮᱢ ᱦᱚᱸ ᱵᱟᱰᱟᱭ ᱵᱟᱹᱱᱩᱜᱼᱟ᱾ ᱟᱫᱚ ᱚᱠᱟᱞᱮᱠᱟ ᱪᱟᱥ ᱦᱩᱭᱩᱜᱼᱟ ᱵᱟᱝ ᱦᱩᱭᱩᱜᱼᱟ ᱚᱱᱟ ᱛᱮᱫ ᱛᱟᱦᱚᱞᱮ ᱵᱟᱝ ᱪᱟᱥ ᱵᱟᱲᱟᱭ ᱦᱩᱭᱩᱜᱼᱟ᱾ ᱚᱱᱟ ᱫᱚ ᱟᱹᱜᱩ ᱵᱟᱲᱟ ᱠᱟᱛᱮ ᱪᱚᱯ ᱠᱟᱜ ᱦᱩᱭᱩᱜᱼᱟ᱾
ᱦᱮᱸ ᱟᱫᱚ ᱵᱟᱫᱟᱢ ᱪᱟᱥ ᱞᱮᱱᱠᱷᱟᱱ ᱫᱚ ᱫᱟᱜ ᱫᱚᱢᱮ ᱞᱟᱜᱟᱜ ᱟ᱾ ᱥᱮ ᱦᱮᱸ